ᱡᱚᱦᱟᱨ ᱜᱮ᱾ᱡᱚᱦᱟᱨ ᱜᱮ, ᱡᱚᱦᱟᱨ ᱜᱮ ᱜᱚᱝᱠᱮ ᱛᱷᱟᱞᱮ ᱞᱟᱹᱭ ᱫᱤᱧ ᱪᱤᱜ ᱞᱮᱠᱟ ᱢᱮᱱᱟᱜ ᱟᱠᱟᱜ ᱵᱮᱱᱟ?
ᱟᱞᱤ ᱠᱚᱫᱚ ᱦᱟᱸᱜ ᱱᱟᱯᱟᱭ ᱵᱟᱲᱟ ᱜᱮ ᱦᱟᱸᱜ ᱱᱤᱛ ᱫᱚ᱾
ᱩᱸᱪᱪᱷᱟ, ᱚᱲᱟᱜ ᱦᱚᱲ ᱠᱚᱫᱚ ᱚᱲᱟᱜ ᱦᱚᱲ ᱠᱚᱫᱚ ᱪᱤᱜ ᱠᱟ ᱢᱮᱱᱟᱜ ᱟᱠᱟᱜ ᱠᱚᱜᱮᱭᱟ?
ᱮᱠᱫᱚᱢ ᱱᱟᱯᱟᱭ ᱜᱤ᱾
ᱚ ᱟᱪᱷᱟ ᱱᱟᱯᱟᱭ ᱜᱮ᱾ ᱟᱹᱞᱤᱧ ᱠᱚᱦᱚᱸ ᱵᱷᱟᱹᱞᱤ ᱜᱮ ᱢᱮᱱᱟᱜ ᱠᱚᱣᱟ ᱮᱠᱷᱚᱱ ᱫᱚ ᱡᱚᱛᱚ ᱠᱚᱜᱮ ᱱᱟᱯᱟᱭ ᱜᱮ᱾
ᱟᱪᱷᱟ ᱟᱪᱷᱟ ᱟᱪᱷᱟ ᱛᱚ ᱪᱮᱜ ᱠᱚ ᱪᱤᱠᱟ ᱵᱟᱲᱟᱜ ᱦᱩᱭᱩᱜ ᱠᱟᱱᱟ ᱱᱤᱛ ᱫᱚ ᱦᱟᱸᱜ?
ᱪᱤᱠᱟ ᱜᱮ ᱵᱟᱝ ᱜᱚᱝᱠᱮ ᱚᱱᱮ ᱥᱮᱛᱟᱜ ᱠᱷᱚᱱ ᱫᱟᱜ ᱡᱟᱹᱲᱤᱭ ᱫᱟᱭ ᱛᱚ᱾ ᱟᱫᱚ ᱛᱟᱞ ᱟᱫᱚ ᱛᱟᱦᱞᱮ ᱡᱟᱦᱟᱸ ᱥᱮᱫ ᱠᱚᱦᱚᱸ ᱵᱟᱝ ᱪᱟᱞᱟᱣ ᱦᱩᱭ ᱫᱟᱲᱮᱭᱮᱜ ᱠᱟᱱᱟ, ᱛᱟᱦᱚᱞᱮ ᱱᱤᱛᱚᱜ ᱫᱚ ᱠᱟᱹᱴᱤᱡ ᱤᱭᱟᱹᱜ ᱠᱟᱫᱟᱭ ᱯᱷᱟᱸᱠ ᱠᱟᱫᱟᱭ ᱛᱟᱦᱚᱞᱮ ᱠᱷᱟᱱ ᱫᱚ ᱟᱫᱚ ᱚᱱᱛᱮ ᱵᱟᱲᱜᱮ ᱥᱮᱫ ᱨᱮᱜᱮ ᱫᱩᱲᱩᱵ ᱵᱟᱲᱟ ᱦᱩᱭ ᱟᱠᱟᱱᱟ᱾
ᱟᱪᱪᱷᱟ ᱟᱪᱪᱷᱟ, ᱟᱞᱮ ᱥᱮᱫ ᱠᱚᱫᱚ ᱦᱟᱸᱜ ᱟᱸ ᱮᱠᱫᱚᱢ ᱥᱤᱛᱩᱝ ᱠᱟᱫᱟᱭ ᱦᱟᱸᱜ ᱚᱱᱮ ᱟᱸ ᱥᱮᱛᱟᱜ ᱠᱷᱚᱱ ᱥᱤᱛᱩᱝ‌ ᱟᱹᱭᱩᱵ ᱫᱷᱟᱹᱵᱤᱡ ᱚᱱᱟ ᱠᱷᱟᱹᱛᱤᱨ ᱛᱮ ᱯᱩᱨᱟᱹ ᱞᱚᱞᱚ ᱵᱩᱡᱷᱟᱹᱜ ᱠᱟᱱᱟ ᱚᱱᱟ ᱠᱷᱟᱹᱛᱤᱨ ᱵᱟᱨᱦᱮ ᱨᱮ ᱫᱩᱲᱩᱵ ᱦᱩᱭ ᱟᱠᱟᱱᱟ ᱱᱤᱛ ᱫᱚ᱾
ᱚ ᱜᱚᱝᱠᱮ ᱛᱟᱦᱞᱮ ᱚᱱᱛᱮ ᱫᱚ ᱵᱟᱝ ᱮ ᱫᱟᱜ ᱟᱠᱟᱫᱟ ᱥᱮ ᱚᱱᱠᱟ ᱫᱟᱜ ᱡᱟᱹᱲᱤ ᱵᱟᱹᱱᱩᱜ ᱟᱠᱟᱫᱟ᱾
ᱛᱮ ᱫᱟᱜ ᱡᱟᱹᱲᱤ ᱠᱚᱫᱚ ᱦᱟᱸᱜ ᱛᱤᱦᱤᱧ ᱫᱚ ᱦᱟᱸᱜ ᱦᱚᱞᱟ ᱦᱚᱸ ᱵᱟᱭ ᱫᱟᱜ ᱡᱟᱹᱲᱤ ᱟᱠᱟᱫᱟ ᱛᱮᱦᱤᱧ ᱦᱚᱞᱟ ᱢᱟᱫᱷᱮᱨ ᱦᱤᱞᱟᱹᱜ ᱫᱷᱟᱹᱵᱤᱡ ᱱᱚᱝᱠᱟ ᱥᱤᱛᱩᱝ ᱜᱮ ᱢᱮᱱᱟᱜᱼᱟ ᱱᱚᱛᱮ ᱫᱚ᱾
ᱦᱮ ᱜᱚᱝᱠᱮ ᱛᱟᱦᱞᱮ ᱞᱟᱹᱭ ᱫᱟᱹᱞᱤᱧ ᱠᱩ ᱪᱟᱥ ᱵᱟᱥ ᱠᱚᱫᱚ ᱦᱩᱲᱩ ᱟᱯᱷᱚᱨ ᱫᱟᱯᱷᱚᱨ ᱠᱚᱫᱚ ᱢᱟᱱᱮ ᱟᱹᱣᱨᱤᱭᱟᱜᱼᱟ ᱥᱮ ᱟᱯᱷᱚᱨ ᱛᱚᱞᱟ ᱠᱚᱫᱚ ᱦᱩᱭ ᱠᱟᱱ ᱜᱮᱭᱟ?
ᱟᱪᱪᱷᱟ, ᱟᱯᱷᱚᱨ ᱠᱚᱫᱚ ᱦᱟᱸᱜ ᱦᱩᱭ ᱥᱟᱹᱛ ᱟᱠᱟᱱᱟ ᱱᱤᱛ ᱫᱟᱜ ᱡᱟᱹᱲᱤ ᱞᱮᱠᱷᱟᱡ ᱜᱤ ᱥᱤ ᱠᱚᱫᱚ ᱨᱮᱰᱤᱭᱳ ᱠᱟᱱᱟ ᱟᱫᱚ ᱦᱟᱸᱜ ᱫᱟᱜ ᱡᱟᱹᱲᱤ ᱦᱩᱭ ᱞᱮᱱ ᱠᱷᱟᱡ ᱜᱮ, ᱥᱤ ᱠᱟᱛᱮᱫ ᱨᱚᱦᱚᱭ ᱦᱩᱭᱩᱜᱼᱟ ᱦᱟᱸᱜ ᱦᱩᱲᱩ ᱠᱚᱫᱚ ᱦᱟᱸᱜ᱾ ᱟᱯᱮ ᱠᱚ ᱥᱮᱫ ᱜᱮ ᱪᱮᱫ ᱞᱮᱠᱟ ᱵᱟᱝ?
ᱜᱚᱢᱠᱮ ᱱᱚᱛᱮ ᱫᱚ ᱪᱮᱜ ᱤᱧ ᱞᱟᱹᱭᱟ, ᱳᱭ ᱯᱮ ᱯᱩᱱ ᱯᱮ ᱫᱤᱱ ᱫᱷᱚᱨᱮ ᱞᱮᱠᱟ ᱦᱩᱭᱱᱟ ᱮᱸ ᱳᱭ ᱤᱭᱟᱹ ᱠᱟᱫᱟᱭ ᱢᱟᱱᱮ ᱡᱟᱹᱯᱩᱫ ᱠᱟᱫᱟᱭ
ᱦᱮᱸ ᱦᱮᱸ,
ᱟᱫᱚ ᱛᱟᱦᱚᱞᱮ ᱠᱷᱟᱱ ᱫᱚ ᱱᱚᱝᱠᱟᱭ ᱫᱟᱜ ᱫᱟᱥᱮ ᱢᱟᱱᱮ ᱵᱟᱝ ᱫᱚ ᱠᱷᱮᱛ ᱨᱮᱜᱮ ᱞᱟᱜᱟᱜ ᱠᱟᱱ ᱵᱟᱝ ᱫᱚ ᱡᱟᱦᱟᱱᱟᱜ ᱠᱟᱡᱮ ᱨᱮ ᱞᱟᱜᱟᱜ ᱠᱟᱱ, ᱢᱟᱱᱮ ᱴᱤᱯᱤᱠ ᱴᱤᱯᱤᱠ ᱴᱤᱯᱤᱠ ᱴᱤᱯᱤᱠ ᱥᱚᱵᱽ ᱥᱩᱢᱚᱭ ᱞᱮᱠᱟ ᱜᱮ, ᱮᱠᱫᱚᱢ ᱡᱩᱨᱚᱜ ᱠᱟᱱ ᱜᱮᱭᱟ ᱡᱚᱨᱚᱜ ᱠᱟᱱ ᱜᱮᱭᱟ᱾
ᱟᱪᱪᱷᱟ ᱟᱪᱪᱷᱟ ᱡᱷᱤᱯᱤᱨ ᱡᱷᱤᱯᱤᱨ ᱥᱮ
ᱦᱩᱸ ᱠᱷᱮᱛ ᱨᱮᱦᱚᱸ ᱵᱟᱭ ᱞᱟᱜᱟᱣ ᱦᱚᱪᱚᱣᱟᱜ ᱠᱟᱱᱟ ᱟᱨ ᱱᱤᱛᱚᱜ ᱛᱚᱞᱟ ᱠᱚᱦᱚᱸ ᱚᱱᱠᱟ ᱤᱭᱟᱹ ᱤᱭᱟᱹ ᱵᱩᱡᱩᱜ ᱠᱟᱱᱟ ᱜᱩᱡᱩᱜ ᱜᱩᱡᱩᱜ ᱵᱩᱡᱩᱜ ᱠᱟᱱᱟ᱾
ᱟᱪᱪᱷᱟ ᱟᱪᱪᱷᱟ ᱠᱟᱹᱢᱤ ᱦᱚᱸ ᱵᱟᱝ ᱦᱩᱭᱩᱜ ᱠᱟᱱᱟ, ᱥᱟᱶᱛᱮ ᱡᱟᱦᱟᱸ ᱠᱷᱮᱛ ᱨᱮᱱᱟᱜ ᱠᱟᱹᱢᱤ ᱚᱱᱟ ᱦᱚᱸ ᱵᱟᱝ ᱦᱩᱭᱩᱜ ᱠᱟᱱᱟ ᱵᱟᱝ᱾
ᱦᱩᱸᱻ ᱾
ᱟᱪᱪᱷᱟ ᱟᱪᱪᱷᱟ᱾ ᱟᱞᱮ ᱠᱚ ᱥᱮᱫ ᱫᱚ ᱦᱟᱸᱜ ᱮᱠᱫᱚᱢ ᱱᱟᱯᱟᱭ ᱜᱮ ᱞᱟᱦᱟ ᱧᱚᱜ ᱨᱮ ᱫᱟᱜ ᱮᱜ ᱠᱟᱱ ᱛᱟᱦᱮᱱᱟ ᱚᱱᱟ ᱠᱷᱟᱹᱛᱤᱨ ᱠᱩ ᱨᱚᱦᱚᱭᱮᱜ ᱠᱟᱱ ᱛᱟᱦᱮᱱᱟ ᱦᱩᱲᱩ ᱠᱩ ᱟᱫᱚ ᱱᱤᱛ ᱫᱚ ᱦᱟᱸᱜ ᱮ ᱥᱤᱛᱩᱝ ᱠᱟᱫᱟ᱾ ᱥᱤᱛᱩᱝ ᱡᱟᱸᱦᱟ ᱢᱤᱫ ᱫᱷᱟᱣ ᱵᱟᱨᱫᱷᱟᱣ ᱠᱚ ᱥᱤ ᱫᱟ ᱦᱟᱸᱜ ᱱᱤᱛ ᱫᱚ ᱦᱟᱸᱜ ᱾ ᱱᱟᱯᱟᱭ ᱜᱤ ᱮ ᱡᱟᱦᱟ ᱠᱩ ᱢᱮᱛᱟᱜᱼᱟ ᱾ ᱥᱤᱡᱮᱱ ᱫᱚ ᱦᱩᱭᱩᱜ ᱠᱟᱱᱟ ᱦᱟᱸᱜ ᱱᱤᱛ ᱦᱟᱸᱜ ᱥᱤᱛᱩᱝ ᱠᱟᱫᱟ ᱛᱟᱭᱚᱢ ᱧᱚᱜ ᱛᱮ ᱡᱟᱹᱱᱤᱡ ᱮ ᱯᱟᱞᱮᱱ ᱫᱟᱜᱟᱭ ᱱᱚᱝᱠᱟ ᱟᱸᱥᱚᱜ ᱠᱟᱱᱟᱞᱮ ᱟᱪᱪᱷᱟ ᱟᱯᱮ ᱥᱮᱜ ᱠᱚᱫᱚ ᱡᱷᱟᱹᱯᱟᱹᱭ ᱠᱚᱫᱚ ᱵᱟᱹᱱᱩᱜᱼᱟ ᱥᱮᱪᱮᱫ?
ᱜᱚᱝᱠᱮ ᱚᱱᱟ ᱫᱚ ᱢᱟᱱᱮᱴᱟᱜ ᱵᱟᱧ ᱵᱩᱡ ᱫᱟᱲᱮ ᱫᱟ ᱛᱚ,
ᱟᱪᱪᱷᱟ ᱜᱟᱰᱟ ᱠᱩ ᱠᱷᱚᱱ ᱫᱟᱜ ᱫᱚ ᱵᱟᱯᱮ ᱟᱹᱜᱩᱭᱮᱫᱟ ᱥᱮᱪᱮᱫ?
ᱚᱱᱟ ᱠᱚᱫᱚ ᱢᱮᱱᱟᱜ ᱫᱚ ᱢᱮᱱᱟᱜ ᱜᱮᱭᱟ ᱜᱚᱝᱠᱮ ᱟᱫᱚ ᱠᱷᱮᱛ ᱠᱚ ᱮᱠᱴᱩ ᱥᱟᱺᱜᱤᱧᱚᱜ ᱠᱟᱱᱟ ᱚᱱᱟ ᱠᱷᱚᱱ ᱫᱚ ᱾ ᱛᱟᱦᱞᱮ ᱟᱜᱩ ᱠᱚᱛᱮ ᱮᱠᱴᱩ ᱞᱮᱴᱚᱜᱼᱟ ᱾ ᱞᱮᱴ ᱵᱚᱞᱛᱮ ᱮᱠᱴᱩ ᱥᱟᱺᱜᱤᱧᱚᱜᱼᱟ ᱥᱮ,
ᱦᱮᱸ ᱦᱮᱸ ᱦᱮᱸ ᱾
ᱟᱪᱷᱟ ᱟᱞᱮ ᱠᱚ ᱥᱮᱫ ᱫᱚ ᱦᱟᱸᱜ ᱚᱝᱠᱟ ᱟᱸᱜ ᱢᱮᱱᱟᱜ ᱫᱚ ᱢᱮᱱᱟᱜ ᱜᱮᱭᱟ ᱜᱟᱰᱟ ᱠᱷᱚᱱ ᱟᱹᱜᱩ ᱞᱟᱹᱜᱤᱫ ᱛᱚ ᱟᱞᱮᱭᱟᱜ ᱵᱟᱸᱫᱽ ᱡᱟᱦᱟ ᱵᱟᱸᱫᱽ ᱠᱟᱱᱟ ᱚᱱᱟ ᱵᱟᱸᱫᱷ ᱦᱟᱸᱜ ᱟᱜ ᱵᱟᱹᱲᱤᱡ ᱠᱟᱱ ᱛᱟᱞᱮᱭᱟ, ᱚᱱᱟ ᱠᱷᱟᱹᱛᱤᱨ ᱛᱮ ᱡᱟ ᱡᱷᱟᱹᱯᱟᱹᱭ ᱛᱮ ᱫᱟᱜ ᱦᱟᱡᱩᱜ ᱞᱟᱹᱜᱤᱫ ᱚᱱᱟ ᱥᱩᱵᱤᱫᱟᱜ ᱠᱟᱱᱟ ᱥᱮ ᱵᱟᱝ ᱦᱟᱡᱩᱜ ᱠᱟᱱᱟ ᱚᱱᱟ ᱠᱷᱟᱹᱛᱤᱨ ᱛᱮᱜᱮ ᱟᱞᱮ ᱫᱚ ᱦᱟᱸᱜ ᱟ ᱦᱩᱲᱩ ᱠᱚ ᱨᱚᱦᱚᱭ ᱠᱚ ᱵᱟᱝ ᱦᱩᱭᱩᱜ ᱠᱟᱱᱟ, ᱟᱨ ᱱᱚᱝ ᱠᱟᱜ ᱦᱩᱲᱩ ᱠᱩ ᱨᱚᱦᱚᱭ ᱵᱟᱲᱟᱭᱮᱜ ᱠᱟᱱ ᱜᱮᱭᱟ, ᱡᱟᱦᱟᱸ ᱢᱮᱥᱤᱱ ᱛᱮᱠᱩ ᱨᱟᱠᱟᱵ ᱠᱟᱛᱮᱜ ᱫᱟᱜ ᱠᱚ ᱨᱟᱠᱟᱵ ᱠᱟᱛᱮᱜ ᱠᱚ ᱨᱚᱦᱚᱭ ᱵᱟᱲᱟᱭᱮᱜ ᱠᱟᱱᱟ ᱥᱟᱶᱛᱮ ᱦᱟᱱᱟ ᱥᱮᱨᱢᱟ ᱠᱷᱚᱱ ᱫᱟᱜ ᱛᱮᱦᱚᱸ ᱠᱚ ᱨᱚᱦᱚᱭ ᱫᱟ, ᱥᱮᱨᱢᱟ ᱫᱟᱜ ᱛᱮ ᱱᱤᱛ ᱤᱱᱟᱹᱜ ᱢᱚᱸᱡ ᱛᱮ ᱵᱟᱝ ᱟᱸᱡᱮᱫ ᱠᱟᱱᱟ ᱠᱷᱮᱛ ᱠᱚᱨᱮ ᱦᱚᱸ ᱚᱱᱟ ᱛᱮᱠᱚ ᱨᱚᱦᱚᱭ ᱵᱟᱲᱟᱭᱮᱜ ᱠᱟᱱᱟ ᱦᱟᱸᱜ ᱱᱤᱛ ᱫᱚ᱾
ᱩᱸ᱾ ᱜᱚᱝᱠᱮ ᱞᱟᱹᱭ ᱫᱟᱹᱞᱤᱧ ᱛᱟᱦᱚᱞᱮ ᱟᱯᱮ ᱠᱚᱥᱮᱫ ᱫᱚ ᱢᱟᱱᱮ ᱪᱤᱜᱠᱟ ᱵᱚᱞ ᱠᱚᱫᱚ ᱠᱚ ᱜᱟᱛᱤᱜ ᱛᱟᱦᱮᱱ ᱜᱮᱭᱟ ᱥᱮ ᱵᱟᱝ?
ᱟᱪᱪᱷᱟ ᱟᱪᱪᱷᱟ, ᱵᱚᱞ ᱠᱚᱫᱚ ᱦᱟᱸᱜ ᱱᱤᱛ ᱫᱚ ᱦᱟᱸᱜ ᱮᱠᱫᱚᱢ ᱥᱤᱡᱮᱱ ᱛᱮᱜ ᱜᱤ ᱯᱟᱲᱟᱣ ᱟᱠᱟᱱᱟ ᱦᱟᱸᱜ᱾ ᱟᱜᱚᱥᱴ ᱴᱚ ᱫᱷᱟᱹᱵᱤᱡ ᱦᱟᱸᱜ ᱦᱩᱭᱩᱜᱼᱟ, ᱛᱟᱨᱯᱚᱨ ᱫᱚ ᱛᱟᱭᱚᱢ ᱛᱮᱫᱚ ᱦᱟᱸᱜ ᱵᱚᱱᱫᱚᱜᱼᱟ ᱵᱚᱞ ᱠᱷᱮᱞᱟ ᱠᱚᱦᱚᱸ᱾ ᱛᱚ ᱱᱤᱛ ᱫᱚ ᱦᱟᱸᱜ ᱟ ᱡᱟᱦᱟᱸ ᱠᱷᱮᱞᱳ ᱠᱚ ᱦᱩᱭᱩᱜ ᱠᱟᱱᱟ ᱚᱱᱟ ᱠᱷᱮᱞᱟ ᱠᱚᱦᱚᱸ ᱮᱠᱫᱚᱢ ᱦᱩᱭᱩᱜ ᱠᱟᱱ ᱜᱮᱭᱟ ᱡᱟᱜᱟ ᱡᱟᱜᱟ ᱛᱮ᱾ ᱡᱟᱸᱦᱟ ᱠᱚ ᱢᱮᱛᱟᱜᱼᱟ ᱢᱮᱥ, ᱢᱮᱥ ᱰᱤᱡᱮᱱ ᱠᱚ ᱠᱷᱮᱞᱟᱭᱮᱜ ᱠᱟᱱᱟ, ᱛᱚ ᱟᱞᱤᱧ ᱫᱚ ᱠᱷᱟᱡ ᱤᱱᱟᱹᱜ ᱡᱟᱹᱥᱛᱤ ᱫᱚ ᱯᱷᱩᱴᱵᱚᱞ ᱫᱚ ᱵᱟᱹᱞᱤᱧ ᱠᱷᱮᱞᱟᱭᱮᱜ ᱠᱟᱱᱟ ᱦᱟᱸᱜ, ᱚᱱᱟ ᱠᱷᱟᱹᱛᱤᱨ ᱛᱮ ᱤᱱᱟᱹᱜ ᱟᱸ ᱠᱷᱚᱵᱚᱨ ᱠᱚ ᱵᱟᱝ ᱵᱩᱡᱷᱟᱹᱜ ᱠᱟᱱᱟ ᱚᱱᱟ ᱠᱚᱫᱚ ᱦᱟᱸᱜ᱾
ᱟᱪᱪᱷᱟ ᱟᱯᱮ ᱠᱚᱥᱮᱫ ᱫᱚ ᱚᱱᱟ ᱠᱚ ᱠᱷᱮᱞᱟ ᱠᱚᱫᱚ ᱟᱹᱰᱤ ᱡᱟᱹᱥᱛᱤ ᱜᱮᱭᱟ ᱥᱮ ᱪᱮᱫ?
ᱦᱮᱸ ᱟᱞᱮ ᱠᱚ ᱥᱮᱜ ᱫᱚ ᱯᱷᱩᱴᱵᱚᱞ ᱠᱷᱮᱞᱟ ᱫᱚ ᱡᱟᱹᱥᱛᱤ ᱜᱮᱭᱟ, ᱫᱚᱢᱮ ᱜᱮᱠᱚ ᱠᱷᱮᱞᱮᱱ ᱛᱟᱦᱮᱸᱱ ᱜᱮᱭᱟ᱾ ᱦᱳᱭ ᱚᱱᱠᱟ ᱟᱫᱚ ᱱᱮᱜᱼᱮ ᱛᱚ ᱥᱤᱡᱤᱱ ᱪᱟᱹᱞᱩᱜ ᱠᱟᱱᱟ ᱥᱮ, ᱛᱟᱦᱞᱮ ᱠᱷᱟᱱ ᱫᱚ ᱮᱠᱷᱚᱱ ᱫᱚ ᱵᱷᱟᱞᱤ ᱜᱮ ᱯᱳᱞᱴᱨᱤ ᱠᱚ ᱠᱷᱮᱞ ᱠᱚ ᱟᱨᱚ ᱫᱟᱸᱥᱟᱭ ᱥᱚᱨᱦᱟᱭ ᱵᱚᱸᱜᱟ ᱫᱚ ᱵᱚᱞᱚ ᱞᱮᱱᱠᱷᱟᱡ ᱥᱩᱠᱨᱤ ᱠᱷᱟᱹᱥᱤ ᱠᱷᱮᱞ ᱠᱚ
ᱟᱪᱪᱷᱟ ᱟᱪᱪᱷᱟ ᱫᱟᱸᱥᱟᱭ ᱵᱚᱸᱜᱟ ᱦᱟᱸᱝ?
ᱦᱩᱸᱜ ᱩᱸ᱾
ᱟᱪᱪᱷᱟ ᱟᱯᱮ ᱥᱮᱱᱟᱜ ᱡᱟᱦᱟ ᱯᱚᱨᱚᱵ ᱫᱟᱸᱥᱟᱭ ᱡᱟᱦᱟ ᱟᱠᱷᱲᱟ ᱠᱚ ᱤᱫᱤᱭᱮᱜ ᱠᱟᱱᱟ ᱥᱮ ᱵᱟᱝ?
ᱦᱩᱸ᱾
ᱟᱪᱪᱷᱟ᱾ ᱫᱟᱸᱥᱟᱭ ᱡᱟᱦᱟᱸ ᱦᱩᱭᱩᱜ ᱠᱟᱱᱟ ᱟᱯᱮ ᱴᱚᱞᱟ ᱠᱚᱨᱮᱱ ᱠᱩ ᱫᱟᱸᱥᱟᱭᱚᱜ ᱠᱟᱱᱟ ᱥᱮ ᱵᱟᱝ?
ᱦᱮᱸ ᱱᱚᱛᱮ ᱫᱚ ᱦᱮᱸ ᱦᱮᱸ ᱦᱩᱭᱩᱜ ᱠᱟᱱ ᱜᱮᱭᱟ᱾
ᱟᱪᱪᱷᱟ ᱟᱪᱪᱷᱟ᱾ ᱱᱚᱛᱮ ᱫᱚ ᱦᱟᱸᱜ ᱟᱞᱮᱥᱮᱫ ᱫᱚ ᱦᱟᱸᱜ ᱫᱟᱸᱥᱟᱭᱚᱜ ᱠᱟᱱ ᱜᱮᱭᱟ ᱠᱚ ᱴᱚᱞᱟ ᱨᱮ᱾ ᱟᱫᱚ ᱡᱚᱛᱚ ᱦᱚᱲ ᱢᱤᱫ ᱫᱷᱟᱣ ᱛᱮ ᱫᱟᱸᱥᱟᱭ ᱦᱩᱭᱩᱜ ᱠᱟᱱᱟ ᱡᱷᱚᱛᱚ ᱡᱟᱦᱟᱸ ᱠᱚᱲᱟ ᱴᱚᱞᱟ ᱨᱮᱱ ᱠᱚᱲᱟ ᱠᱩ ᱢᱮᱱᱟᱜ ᱠᱟᱜ ᱠᱚᱣᱟ ᱩᱱᱠᱩ ᱦᱟᱸᱜ ᱠᱩ ᱫᱟᱥᱟᱸᱟᱭᱚᱜ ᱠᱚᱢᱟ ᱥᱟᱶᱛᱮ ᱟᱞᱮ ᱠᱚᱦᱚᱸᱞᱮ ᱫᱟᱥᱟᱭᱚᱜ ᱠᱟᱱᱟ, ᱟᱯᱮ ᱠᱚᱥᱮᱫ ᱫᱚ
ᱦᱩᱸ᱾ ᱜᱚᱝᱠᱮ ᱟᱯᱮ ᱥᱮᱫ ᱫᱚ ᱦᱩᱞ ᱢᱟᱦᱟ ᱠᱚᱫᱚ ᱪᱮᱫᱠᱟ ᱠᱚ ᱢᱟᱱᱟᱣ ᱠᱮᱫ ᱜᱮᱭᱟ?
ᱟᱪᱪᱷᱟ ᱟᱪᱪᱷᱟ ᱦᱩᱞ ᱢᱟᱦᱟ ᱫᱚ ᱦᱩᱭᱱᱟ ᱟᱹᱰᱤ ᱱᱟᱯᱟᱭ ᱜᱮ ᱦᱩᱭᱱᱟ᱾ ᱥᱟᱶᱛᱮ ᱮᱸᱻ ᱟᱫᱚᱢ ᱟᱫᱷᱚᱢ ᱤᱫᱤᱭᱟ ᱨᱮᱫᱚ ᱱᱚᱝᱠᱟ ᱟᱭᱢᱟ ᱚᱥᱩᱵᱤᱫᱷᱟ ᱦᱩᱭ ᱮᱱᱟ᱾ ᱡᱟᱦᱟᱸ ᱧᱤ, ᱧᱤ, ᱧᱤᱫᱟᱹ ᱯᱳᱨᱳᱜᱮᱨᱟᱢ ᱦᱩᱭᱩᱜ ᱠᱷᱟᱹᱛᱤᱨ ᱛᱮ᱾ ᱟᱨ ᱧᱤᱫᱟᱹ ᱯᱳᱨᱳᱜᱮᱨᱟᱢ ᱦᱩᱭᱩᱜ ᱠᱷᱟᱹᱛᱤᱨ ᱛᱮ ᱵᱚᱱᱫᱚ ᱧᱚᱜ ᱠᱟᱱᱟ᱾ ᱚᱱᱠᱟ ᱨᱚᱲ ᱵᱟᱲᱟ ᱦᱟᱡᱩᱜ ᱵᱚᱪᱷᱚᱨ ᱠᱷᱚᱱ ᱫᱚ ᱯᱟᱞᱮᱱ ᱟᱸᱻ ᱧᱤᱫᱟᱹ ᱯᱳᱨᱳᱜᱮᱨᱟᱢ ᱫᱚᱦᱚᱵ ᱵᱚᱱᱫᱚᱜ-ᱟ᱾
ᱦᱩᱸ ᱱᱚᱛᱮ ᱦᱚᱸ ᱵᱷᱷᱟᱞᱤ ᱜᱮ ᱵ ᱦᱩᱭᱱᱟ ᱦᱩᱞ ᱢᱟᱦᱟ ᱠᱚᱫᱚ ᱜᱚᱝᱠᱮ ᱪᱮ ᱤᱧ ᱞᱟᱹᱭᱟ᱾ ᱱᱟᱛᱮ ᱫᱚ ᱛᱩᱢᱫᱟᱹᱜ ᱴᱟᱢᱟᱠ ᱟᱛᱮᱫ ᱜᱮᱛᱚ ᱠᱚᱨᱟᱣ ᱛᱟᱦᱮᱱ ᱜᱮᱭᱟ ᱱᱤᱛ ᱚᱭ ᱚᱱᱟ ᱠᱚᱢᱯᱤᱴᱤᱥᱚᱱ ᱠᱚ ᱠᱚᱨᱟᱣᱼᱟ᱾ ᱮᱱᱮᱡ ᱥᱮᱨᱮᱧ ᱠᱚᱨᱮᱱᱟᱜ᱾
ᱟᱪᱪᱷᱟ ᱟᱪᱪᱷᱟ ᱦᱩᱞ ᱢᱟᱦᱟ ᱨᱮᱜᱮ ᱦᱮᱸ᱾
ᱦᱮᱸ ᱦᱩᱞ ᱢᱟᱦᱟ ᱠᱚᱨᱮ ᱟᱨᱚ ᱡᱟᱦᱱᱟᱜ ᱚᱱᱠᱟ ᱯᱚᱨᱚᱵᱽ ᱯᱟᱹᱞᱤ ᱠᱚ ᱛᱟᱦᱮᱱ ᱛᱟᱦᱮᱱ ᱜᱮᱭᱟ ᱥᱮ᱾
ᱟᱪᱪᱷᱟ ᱟᱪᱪᱷᱟ ᱟᱪᱪᱷᱟ ᱥᱚᱦᱚᱨᱟᱭ ᱨᱮᱫᱚ ᱟᱯᱮ ᱫᱚ ᱛᱤᱱᱟᱹᱜ ᱫᱤᱱ ᱯᱮ ᱥᱚᱦᱚᱨᱟᱭᱚᱜ ᱠᱟᱱᱟ?
ᱜᱚᱝᱠᱮ ᱟᱹᱣᱨᱤ ᱠᱚ ᱫᱤᱱ ᱵᱟᱲᱟᱭ ᱛᱟᱞᱮᱭᱟ ᱛᱚ ᱚᱱᱟ ᱠᱚᱫᱚ ᱦᱟᱸᱜ᱾
ᱟᱪᱪᱷᱟ ᱟᱪᱪᱷᱟ ᱮᱱᱦᱚᱢ ᱢᱮᱠᱥᱤᱢᱟᱢ ᱞᱟᱦᱟ ᱵᱚᱪᱷᱚᱨ ᱛᱤᱱᱟᱹᱜ ᱫᱤᱱ ᱦᱩᱭᱱᱟ᱾
ᱳᱝ ᱥᱚᱨᱦᱟᱭ ᱨᱮᱱᱟᱜ ᱪᱚᱵᱽᱵᱤᱥ ᱯᱚᱸᱪᱤᱥ ᱥᱮ ᱚᱱᱠᱟᱟᱜ ᱜᱮ ᱵᱮᱥᱤᱨ ᱵᱷᱟᱜᱽ ᱫᱚ᱾
ᱟᱪᱪᱷᱟ ᱡᱟᱱᱩᱣᱟᱨᱤ ᱥᱮ?
ᱦᱮᱸ ᱦᱮᱸ ᱚᱱᱠᱟ ᱜᱮ᱾
ᱟᱪᱪᱷᱟ ᱟᱞᱮ ᱥᱮᱫ ᱫᱚ ᱦᱟᱸᱜ ᱟᱸᱻ ᱟᱸᱻ ᱱᱚᱭ ᱛᱟᱹᱨᱤᱠᱷ ᱟᱫᱷᱚᱢ ᱫᱚᱠᱚ ᱥᱚᱨᱦᱟᱭᱮᱫ ᱠᱟᱱᱟ ᱟᱫᱷᱚᱢ ᱫᱚ ᱚᱱᱠᱟ ᱪᱳᱫᱚ ᱛᱟᱹᱨᱤᱠᱷ ᱠᱷᱚᱱ ᱫᱚ ᱴᱚᱞᱟ ᱴᱚᱞᱟ ᱡᱩᱫᱟᱹ ᱡᱩᱫᱟᱹ ᱦᱩᱭᱩᱜ ᱠᱟᱱᱟ ᱥᱚᱨᱦᱟᱭ ᱫᱚ᱾ ᱟᱫᱚ ᱟᱫᱷᱚᱢ ᱴᱚᱞᱟ ᱨᱮᱫᱚ ᱪᱳᱫᱚ ᱛᱟᱹᱨᱤᱠᱷ ᱠᱷᱚᱡ ᱠᱷᱚ ᱮᱛᱚᱦᱚᱵᱚᱜ-ᱟ ᱛᱟᱨᱯᱚᱨ ᱟᱫᱷᱚᱢ ᱠᱚᱫᱚ ᱱᱚᱭ ᱛᱟᱹᱨᱤᱠᱷ ᱠᱷᱚᱡ ᱠᱚ ᱮᱦᱚᱵᱚᱜ ᱠᱟᱱᱟ ᱦᱟᱸᱜ᱾ ᱛᱚ ᱚᱱᱠᱟ ᱜᱮ ᱟᱞᱮ ᱥᱮ ᱱᱤᱛᱚᱜ ᱫᱚ ᱦᱟᱸᱜ ᱡᱟᱦᱟᱸ ᱥᱚᱦᱚᱨᱟᱭ ᱫᱚ ᱟᱹᱢ ᱟᱫᱷᱚᱢ ᱴᱚᱞᱟ ᱨᱮᱫᱚ ᱢᱚᱬᱮᱸ ᱫᱤᱱ ᱟᱫᱚᱢ ᱴᱚᱞᱟ ᱨᱮᱫᱚ ᱪᱷᱚᱭ ᱫᱤᱱ ᱦᱩᱭᱩᱜ ᱠᱟᱱᱟ ᱟᱫᱷᱚᱢ ᱫᱚ ᱢᱤᱫ ᱦᱟᱯᱛᱟᱭ ᱫᱚᱠᱚ ᱚᱱᱟ ᱥᱤᱥᱴᱮᱢ ᱪᱟᱞᱟᱜ ᱠᱟᱱᱟ ᱡᱟᱦᱟᱸ ᱞᱮᱠᱟ ᱴᱚᱞᱟ ᱞᱟᱹᱴᱩ ᱜᱮᱠᱷᱟᱱ ᱫᱚ ᱚᱱᱟ ᱨᱮᱫᱚ ᱢᱤᱫ ᱦᱟᱯᱛᱟ ᱥᱮ ᱰᱷᱮᱨᱚᱜ ᱠᱟᱱᱟ ᱢᱤᱫ ᱦᱟᱯᱛᱟ ᱠᱷᱚᱱ᱾ ᱚᱱᱟ ᱥᱤᱥᱴᱮᱢ ᱪᱟᱞᱟᱜ ᱠᱟᱱᱟ ᱢᱟᱱᱮ ᱥᱚᱦᱨᱟᱭ ᱯᱚᱨᱚᱵᱽ ᱫᱚ᱾ ᱟᱯᱮ ᱠᱚᱥᱮᱫ ᱫᱚ ᱪᱮᱫ ᱞᱮᱠᱟ ᱵᱟᱝ?
ᱟᱞᱮ ᱠᱚᱥᱮᱫ ᱫᱚ ᱜᱚᱝᱠᱮ ᱩᱱᱟᱹᱜ ᱫᱤᱱ ᱜᱟᱱ ᱫᱚ ᱵᱟᱝ, ᱢᱚᱬᱮᱸ ᱫᱤᱱ ᱛᱩᱨᱩᱭ ᱫᱤᱱ ᱫᱚ ᱵᱟᱝ ᱯᱩᱱ ᱫᱤᱱ ᱯᱮ ᱫᱤᱱ ᱦᱮᱸ ᱯᱮ ᱫᱤᱱ ᱫᱚ ᱞᱟᱜᱟᱛᱟᱲ ᱟᱹᱰᱤ ᱡᱟᱹᱥᱛᱤ ᱜᱮ ᱤᱡᱟᱹᱭ ᱛᱟᱦᱮᱸᱱ ᱟᱠᱚ ᱯᱷᱩᱨᱛᱤ ᱛᱟᱦᱮᱸᱱᱟᱠᱚ ᱢᱟᱱᱮ, ᱟᱹᱰᱤ ᱡᱳᱨ ᱜᱮ ᱯᱮ ᱫᱤᱱ ᱫᱷᱚᱨᱮ ᱫᱚ ᱮᱠᱫᱚᱢ ᱟᱹᱰᱤ ᱡᱳᱨ᱾
ᱟᱪᱪᱷᱟ ᱯᱮ ᱫᱤᱱ ᱪᱮᱫ ᱪᱮᱫ ᱞᱮᱠᱟ ᱦᱩᱭᱩᱜ ᱠᱟᱱ ᱛᱚ ᱪᱮᱫ ᱪᱮᱫ ᱞᱮᱠᱟ ᱦᱩᱭᱩᱜ ᱠᱟᱱᱟ ᱟᱯᱮ ᱥᱮᱫ ᱫᱚ ᱚᱱᱟ ᱩᱢ ᱯᱚᱨᱛᱷᱚᱢ ᱦᱤᱞᱟᱹᱜ? ᱩᱢ ᱠᱷᱩᱱᱴᱟᱹᱣ ᱫᱟᱠᱟᱭ ᱡᱟ ᱮ ᱠᱷᱩᱱᱴᱟᱹᱣ ᱪᱮᱫ ᱞᱮᱠᱟ ᱛᱚᱵᱮ?
ᱩᱢ, ᱫᱟᱠᱟᱭ, ᱠᱷᱩᱱᱴᱟᱹᱣ ᱟᱨ ᱡᱟᱞᱮ ᱡᱟᱞᱮ
ᱟᱪᱪᱷᱟ ᱤᱱᱟᱹ ᱨᱮᱜᱮ ᱪᱟᱵᱟᱜ ᱠᱟᱱᱟ?
ᱦᱮᱸ ᱡᱟᱹᱞᱤ ᱨᱮᱜᱮ ᱪᱟᱵᱟᱜᱼᱟ ᱟᱞᱮ ᱥᱮᱫ ᱫᱚ ᱱᱚᱝᱠᱟ ᱜᱮ᱾
ᱟᱪᱪᱷᱟ ᱟᱞᱮ ᱥᱮᱫ ᱫᱚ ᱱᱚᱝᱠᱟ ᱦᱩᱭᱩᱜ ᱠᱟᱱᱟ ᱩᱢ, ᱫᱟᱠᱟᱭ, ᱠᱷᱩᱱᱴᱟᱹᱣ ᱛᱟᱨᱯᱚᱨ ᱡᱟᱞᱤ ᱛᱟᱨᱯᱚᱨ ᱦᱩᱭᱩᱜ ᱠᱟᱱᱟ ᱦᱟᱹᱠᱩ ᱠᱟᱴᱠᱚᱢ ᱛᱟᱨᱯᱚᱨᱮ ᱦᱩᱭᱩᱜ ᱠᱟᱱᱟ ᱥᱟᱠᱨᱟᱛ᱾ ᱛᱚ ᱟᱯᱮ ᱥᱮᱫ ᱠᱚᱫᱚ ᱦᱟᱸᱜ ᱛᱚᱵᱮ ᱥᱟᱠᱨᱟᱛ ᱨᱮᱫᱚ ᱥᱮᱸᱫᱽᱨᱟ ᱠᱚ ᱵᱟᱠᱚ ᱪᱟᱞᱟᱜ ᱠᱟᱱᱟ ᱥᱮ ᱪᱮᱫ?
ᱪᱟᱞᱟᱜ ᱛᱟᱦᱮᱸᱱ ᱜᱮᱭᱟ ᱠᱚ᱾ ᱵᱷᱟᱹᱞᱤ ᱜᱮᱠᱚ ᱥᱮᱸᱫᱽᱨᱟᱭ ᱛᱟᱦᱮᱸᱱᱟ᱾ ᱱᱤᱭᱟᱹ ᱠᱚᱨᱮ ᱫᱚ
ᱟᱪᱪᱷᱟ, ᱟᱪᱪᱷᱟ᱾
ᱚᱱᱛᱮ ᱜᱮ ᱪᱮᱫ ᱚᱱᱛᱮ ᱜᱮ ᱪᱮᱫ ᱞᱮᱠᱟ ᱠᱚ ᱤᱭᱟᱹᱭ ᱛᱟᱦᱮᱸᱱ ᱜᱮᱭᱟ᱾ ᱱᱚᱛᱮ ᱫᱚ ᱥᱮᱸᱫᱽᱨᱟ ᱵᱚᱞᱮ ᱫᱚ ᱮᱠᱴᱩ ᱵᱤᱥᱤ ᱥᱤᱠᱟᱹᱨᱤᱭᱟᱹ ᱦᱚᱲ ᱠᱟᱱ ᱜᱮᱭᱟ ᱠᱚ᱾
ᱟᱪᱪᱷᱟ ᱟᱪᱪᱷᱟ, ᱟᱯᱮ ᱠᱚᱥᱮᱫ ᱫᱚ ᱵᱤᱨ ᱠᱚ ᱢᱮᱱᱟᱜᱼᱟ ᱥᱮ ᱵᱟᱝ?
ᱵᱤᱨ ᱠᱚᱫᱚ ᱵᱟᱹᱪᱩᱜ ᱠᱟᱫᱟ᱾ ᱛᱟᱞᱦᱮ ᱵᱩᱨᱩ ᱢᱮᱱᱟᱜ ᱠᱟᱜ ᱛᱟᱞᱮᱭᱟ᱾ ᱟᱞᱮ ᱠᱚᱫᱚ ᱵᱩᱨᱩ ᱨᱮ ᱟᱭᱢᱟ ᱟᱭᱢᱟ ᱵᱚᱰᱟᱵᱤᱧ ᱢᱮᱱᱟᱜ ᱟᱠᱟᱫ ᱠᱚᱣᱟ᱾
ᱟᱪᱪᱷᱟ, ᱟᱪᱪᱷᱟ, ᱟᱪᱪᱷᱟ᱾
ᱟᱫᱚ ᱚᱸᱰᱮ ᱫᱚ, ᱦᱮᱸ ᱢᱟ ᱞᱟᱹᱭ ᱢᱮ ᱜᱚᱝᱠᱮ᱾
ᱟᱞᱮ ᱠᱚᱥᱮᱫ ᱫᱚ ᱦᱟᱸᱜ ᱤᱱᱟᱹᱜ ᱵᱤᱨ ᱫᱚ ᱵᱟᱹᱱᱩᱜᱼᱟ ᱥᱮ ᱵᱩᱨᱩ ᱦᱚᱸ ᱵᱟᱹᱱᱩᱜᱼᱟ᱾ ᱱᱚᱝᱠᱟᱱ ᱡᱟᱦᱟᱸ ᱞᱮᱠᱟ ᱜᱟᱰᱟ ᱰᱷᱤᱯ ᱠᱚᱨᱮ ᱜᱟᱡᱟᱲ ᱠᱚ ᱢᱮᱱᱟᱜᱼᱟ᱾ ᱚᱱᱟ ᱠᱚ ᱚᱨᱮ ᱜᱮ ᱦᱟᱸᱜ ᱥᱮᱸᱫᱽᱨᱟ ᱫᱚ ᱦᱩᱭᱩᱜᱼᱟ᱾ ᱠᱩᱞᱟᱹᱭ ᱠᱚ ᱠᱚ ᱧᱟᱢᱚᱜᱼᱟ᱾ ᱥᱟᱶᱛᱮ ᱜᱩᱰᱩ ᱛᱚᱨᱦᱚᱫ, ᱥᱮ ᱪᱮᱬᱮ ᱠᱚ ᱩᱱ ᱩᱱᱩᱠᱩ ᱜᱮᱠᱚ ᱥᱮᱸᱫᱽᱨᱟᱭᱮᱫ ᱠᱚᱣᱟ ᱱᱚᱛᱮ ᱫᱚ, ᱟᱞᱮ ᱥᱮᱫ ᱫᱚ᱾
ᱟᱞᱮ ᱥᱮᱫ ᱫᱚ ᱚᱱᱠᱟ ᱦᱮᱸ ᱜᱩᱰᱩ ᱠᱩᱞᱟᱹᱭ ᱠᱚ ᱛᱩᱭᱩ ᱠᱚ ᱠᱷᱤᱠᱲᱤ ᱠᱚ, ᱪᱤᱞᱤ ᱠᱚ, ᱦᱟᱹᱵᱤ ᱡᱟᱹᱵᱤ ᱤᱭᱟᱹ ᱥᱮ ᱟᱫᱚ ᱛᱟᱦᱞᱮ ᱠᱷᱟᱱ ᱫᱚ ᱢᱚᱴᱟ ᱢᱩᱴᱤ ᱱᱚᱛᱮ ᱫᱚ ᱵᱷᱟᱹᱞᱤ ᱜᱮ ᱥᱮᱸᱫᱽᱨᱟ ᱫᱚ ᱪᱟᱞᱟᱜ ᱛᱟᱦᱮᱸᱱ ᱜᱮᱭᱟ ᱠᱚ᱾ ᱢᱟᱱᱮ ᱪᱮᱫ ᱞᱮᱠᱟᱹᱧ ᱞᱟᱹᱭᱟ, ᱫᱟᱜ ᱡᱚᱠᱷᱚᱱ ᱜᱮ ᱫᱟᱜ ᱡᱟᱹᱲᱤᱭᱟᱭ ᱰᱷᱮᱨ ᱧᱚᱜ, ᱛᱟᱦᱞᱮ ᱡᱚᱛᱚ ᱦᱚᱲ ᱠᱚᱛᱮ ᱵᱟᱵᱟ ᱛᱟᱠᱚ, ᱞᱟᱹᱴᱩ ᱠᱚ, ᱢᱟᱢᱩ ᱛᱟᱠᱚ, ᱦᱚᱲ ᱠᱚᱦᱚ ᱠᱚ, ᱞᱟᱹᱭᱟ ᱪᱚ ᱛᱮᱦᱮᱧ ᱫᱚ ᱜᱩᱰᱩ ᱜᱚᱡ ᱤᱭᱟᱹ ᱜᱚᱡ ᱦᱟᱱᱛᱮ ᱱᱟᱛᱮ ᱵᱚ ᱪᱟᱞᱟᱣ ᱞᱮᱱ ᱜᱮ
ᱦᱮᱸ ᱦᱮᱸ᱾
ᱚᱱᱠᱟ ᱜᱮ ᱟᱫᱚ ᱱᱤᱛᱚᱜ ᱫᱚ ᱥᱟᱠᱨᱟᱛ ᱨᱮᱫᱚ ᱯᱨᱚᱛᱛᱮᱠ ᱥᱟᱠᱨᱟᱛ ᱨᱮᱜᱮ ᱟᱞᱮ ᱫᱚ ᱱᱚᱰᱮ ᱫᱚ ᱵᱩᱨᱩ ᱯᱳᱭᱞᱳ ᱫᱚ ᱡᱚᱛᱚ ᱠᱷᱚᱱ ᱵᱩᱨᱩ ᱞᱮ ᱥᱮᱸᱫᱽᱨᱟ ᱠᱟᱱ ᱜᱮ ᱛᱟᱯᱚᱨᱮ ᱮᱴᱟᱜ ᱥᱮᱱ ᱫᱚ ᱞᱮ ᱪᱟᱞᱟᱜᱼᱟ᱾
ᱟᱪᱪᱷᱟ, ᱟᱪᱪᱷᱟ, ᱟᱪᱪᱷᱟ᱾ ᱟᱯᱮ ᱥᱮᱫ ᱫᱚ ᱟᱸ ᱥᱚᱦᱨᱟᱭ ᱨᱮᱫᱚ ᱥᱟᱠᱨᱟᱛ ᱫᱚ ᱵᱟᱝ ᱦᱩᱭᱩᱜᱼᱟ ᱥᱮ ᱪᱮᱫ ᱥᱮ ᱡᱩᱫᱟᱹ ᱛᱮ ᱥᱟᱠᱨᱟᱛ ᱦᱩᱭᱩᱜ ᱠᱟᱱᱟ?
ᱵᱟᱝ ᱚᱱᱟ ᱥᱚᱨᱦᱟᱭ ᱯᱚᱨ ᱜᱮ᱾
ᱟᱪᱪᱷᱟ, ᱟᱪᱪᱷᱟ᱾ ᱟᱞᱮ ᱥᱮᱫ ᱫᱚ ᱦᱟᱸᱜ ᱥᱚᱦᱨᱟᱭ ᱥᱟᱠᱨᱟᱛ ᱨᱮᱜᱮ ᱢᱩᱪᱟᱹᱫᱚᱜ ᱠᱟᱱᱟ ᱥᱚᱦᱨᱟᱭ ᱫᱚ ᱦᱟᱸᱜ᱾
ᱦᱮᱸ ᱚᱱᱠᱟ ᱜᱮ ᱱᱚᱛᱮ ᱦᱚᱸ ᱟᱢ ᱡᱮᱢᱚᱱ ᱞᱟᱹᱭ ᱠᱮᱫᱟᱢ ᱚᱱᱟ ᱦᱟᱹᱠᱩ ᱠᱟᱴᱠᱚᱢ ᱥᱮ ᱪᱮᱫ ᱵᱟᱢ ᱞᱟᱹᱭ ᱪᱟᱹ ᱠᱮᱫᱟ ᱢᱟᱱᱮ ᱚᱱᱟ ᱚᱱᱟ ᱫᱚ ᱡᱟᱹᱱᱤ ᱚᱱᱟ ᱫᱚ ᱱᱚᱛᱮ ᱫᱚ ᱩᱠᱩᱨ ᱵᱟᱝ ᱠᱚ ᱢᱟᱱᱟᱣ ᱛᱟᱦᱮᱸᱱ ᱜᱮᱭᱟ ᱛᱚ ᱾
ᱟᱪᱪᱷᱟ ᱟᱪᱪᱷᱟ ᱟᱪᱪᱷᱟ ᱦᱟᱹᱠᱩ ᱠᱟᱴᱠᱚᱢ ᱦᱤᱞᱟᱹᱜ ᱫᱚ ᱦᱟᱸᱜ ᱦᱟᱹᱠ- ᱠᱩ ᱜᱚᱡ ᱠᱚ ᱪᱟᱞᱟᱜᱼᱟ ᱴᱚᱞᱟ ᱨᱮᱱ, ᱛᱚ ᱚᱱ ᱚᱱᱟ ᱠᱷᱟᱹᱛᱤᱨ ᱛᱮ
ᱛᱚ ᱪᱟᱞᱟᱜᱼᱟ ᱛᱮᱫᱚ ᱚᱱᱟ ᱫᱚ ᱵᱟᱝ ᱠᱚ ᱢᱟᱱᱟᱣ ᱛᱟᱦᱮᱸᱱ ᱜᱮᱭᱟ,
ᱟᱪᱪᱷᱟ ᱟᱪᱪᱷᱟ ᱟᱞᱮᱥᱮᱫ ᱫᱚ ᱤᱱᱦᱤᱞᱟᱹᱜ ᱫᱚ ᱮᱸ ᱮᱸ ᱡᱟᱦᱟᱸ ᱨᱟᱡᱽᱭᱚ ᱨᱮᱱ ᱛᱤᱱᱟᱹᱜ ᱦᱚᱲ ᱢᱮᱱᱟᱜ ᱠᱟᱜ ᱠᱚᱣᱟ ᱡᱚᱛᱚ ᱠᱚ ᱪᱟᱞᱟᱜᱼᱟ ᱦᱟᱹᱠᱩ ᱜᱚᱡ᱾ ᱦᱟᱹᱠᱩ ᱠᱚ ᱚᱡ ᱠᱟᱛᱮ ᱡᱟᱦᱟᱸ ᱠᱚ ᱜᱚᱡ ᱟᱹᱜᱩ ᱠᱚ ᱚᱱᱟ ᱠᱚ ᱦᱟᱴᱤᱧ ᱠᱟᱛᱮ ᱠᱚ ᱡᱚᱢ ᱠᱚᱣᱟ ᱱᱚᱣᱟ ᱜᱮ ᱦᱟᱸᱜ ᱦᱟᱠ- ᱠᱚ ᱦᱟᱹᱠᱩ ᱠᱟᱴᱠᱚᱢ ᱠᱚ ᱢᱮᱛᱟᱜ ᱠᱟᱱᱟ ᱵᱚᱞᱮ ᱛᱚᱜ ᱛᱚᱵᱮ ᱟᱯᱮᱥᱮᱫ ᱫᱚ ᱡᱟᱦᱟᱸ ᱯᱚᱨᱚᱵᱽ ᱦᱮᱸ ᱵᱟᱦᱟ ᱯᱚᱨᱚᱵᱽ ᱫᱚ ᱦᱟᱸᱜ ᱛᱤᱱᱟᱹᱜ ᱫᱤᱱ ᱢᱟᱱᱟᱣᱮᱫ ᱠᱟᱱᱟ ᱠᱚ?
ᱵᱟᱦᱟᱯ ᱯᱚᱨᱚᱵᱽ ᱫᱚ ᱛᱤᱱᱟᱹᱜ ᱫᱤᱱ ᱠᱚ ᱢᱟᱱᱟᱣ ᱜᱮᱭᱟ ᱵᱟᱦᱟ ᱫᱚ ᱮᱱᱟᱹᱯ ᱩᱸ ᱯᱩᱭᱞᱮᱰ ᱫᱚ ᱚᱱᱟ ᱡᱟᱦᱮᱨ ᱠᱚᱠᱚ ᱪᱟᱞᱟᱜ ᱛᱟᱦᱮᱸᱱ ᱜᱮᱭᱟ?
ᱦᱮᱸ ᱦᱮᱸ ᱦᱮᱸ,